ᱵᱟᱝ ᱟᱢᱚᱜ ᱠᱟᱱ ᱛᱤᱱᱟᱹᱜ ᱨᱚᱲ ᱠᱚ
ᱦᱟᱞᱚ
ᱦᱩᱸ ᱞᱟᱹᱭ ᱟᱱᱡᱚᱢ ᱫᱟᱞᱤᱧ ᱛᱚ
ᱦᱳᱭ ᱟᱸᱡᱚᱢᱚᱜ ᱠᱟᱱᱟ ᱜᱮ
ᱦᱮᱸ ᱱᱤᱛᱚᱜ ᱫᱚᱞᱤᱧ ᱟᱡᱚᱢᱮᱫ ᱛᱟᱵᱤᱱᱟ ᱮᱱᱟ ᱫᱚ ᱵᱟᱝ ᱧᱟᱢᱚᱜ ᱠᱟᱱ ᱛᱟᱵᱤᱱ ᱛᱟᱦᱮᱸᱱᱟ
ᱯᱨᱚᱵᱞᱮᱢᱚᱜ ᱠᱟᱱ ᱛᱟᱦᱮᱱᱟ ᱯᱟᱥᱮᱫ
ᱟᱹᱵᱤᱱᱟᱜ ᱪ
ᱦᱳᱭ ᱯᱟᱥᱮᱡ ᱱᱤᱛᱚᱜ ᱮᱢ ᱟᱸᱡᱚᱢᱟᱜ ᱠᱟᱱ ᱜᱮᱭᱟ
ᱦᱩᱸ ᱱᱟᱯᱟᱭ ᱵᱟᱲᱟᱜᱮ ᱛᱚ
ᱦᱳᱭ ᱱᱟᱯᱟᱭ ᱵᱟᱲᱟ ᱜᱮ ᱟᱨ ᱟᱵᱮᱱ ᱜᱮ ᱪᱮᱫ ᱞᱮᱠᱟ
ᱟᱹᱞᱤᱧ ᱦᱚᱸ ᱱᱤᱭᱟᱹ ᱜᱷᱟᱲᱤᱜ ᱫᱚ ᱱᱟᱯᱟᱭ ᱵᱟᱲᱟ ᱜᱮ
ᱟᱨ ᱚᱲᱟᱜ ᱠᱚᱨᱮ ᱪᱮᱫ ᱞᱮᱠᱟ
ᱦᱮᱸ ᱚᱲᱟᱜ ᱠᱚᱨᱮ ᱱᱟᱯᱟᱭ ᱵᱟᱲᱟᱟᱜ ᱜᱮ ᱟᱯᱮ ᱜᱮ ᱪᱮᱜᱠᱟ ᱚᱲᱟᱜ ᱠᱚᱨᱮ
ᱦᱳᱭ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱟᱨ ᱫᱟᱜ ᱡᱟᱲᱤ ᱠᱚ ᱪᱮᱞᱮᱠᱟ ᱟᱯᱮ ᱥᱮ
ᱱᱚᱜᱼᱭ ᱜᱚᱝᱠᱮ ᱫᱟᱜ ᱡᱟᱹᱲᱤ ᱱᱚᱛᱮ ᱫᱚ ᱠᱤᱪᱷᱩ ᱯᱮ ᱦᱮᱸ ᱯᱩᱱ ᱫᱤᱱ ᱜᱟᱱ ᱦᱩᱭ ᱵᱟᱲᱟᱭᱮᱱᱟ ᱛᱷᱚᱲᱟ ᱨᱟᱸᱜᱟᱣ ᱢᱟᱪᱷᱟ ᱜᱮ ᱫᱟᱜ ᱠᱟᱫᱟ ᱵᱷᱟᱹᱜᱤ ᱫᱟᱜ ᱵᱟᱲᱟ ᱟᱠᱟᱫᱟ ᱟᱫᱚ ᱠᱟᱹᱢᱤ ᱠᱚᱦᱚᱸ ᱮᱛᱚᱦᱚᱵ ᱵᱟᱲᱟᱣ ᱠᱟᱱᱟ ᱯᱚᱨᱮ ᱡᱳᱨᱥᱳᱨ ᱥᱟᱨᱫᱤ ᱵᱟᱲᱟᱣ ᱟᱠᱟᱱᱟ
ᱟᱨ ᱚᱱᱛᱮ ᱫᱚ ᱫᱟᱜ ᱠᱚᱫᱚ ᱪᱮᱫ ᱞᱮᱠᱟ
ᱦᱮᱸ ᱫᱟᱜ ᱵᱟᱲᱟᱭᱮᱫ ᱜᱮᱭᱟᱭ ᱫᱤᱱ ᱦᱤᱞᱳᱜ ᱛᱟᱨᱟᱥᱤᱧ ᱵᱮᱲᱟ ᱫᱟᱜ ᱵᱟᱲᱟᱭᱮᱫ ᱜᱮᱭᱟᱭ ᱚᱱᱟ ᱫᱟᱜ ᱛᱮᱜᱮ ᱦᱚᱸᱜᱼᱚᱭ ᱪᱟᱥᱼᱵᱟᱥ ᱫᱚ ᱦᱩᱭᱩᱜ ᱠᱟᱱᱟ ᱥᱮᱨᱢᱟ ᱡᱟᱲᱤ ᱛᱮᱜᱮ
ᱦᱩᱸ ᱦᱩᱸ
ᱟᱯᱮ ᱛᱤᱱᱟᱹᱜ ᱴᱟ‌ᱛᱤᱱᱟ. ᱜ ᱞᱟ ᱠᱮᱫᱟᱯᱮ ᱪᱟᱥ ᱫᱚ
ᱪᱟᱥᱵᱟᱥ ᱫᱚ ᱜᱚᱢᱠᱮ ᱞᱟᱜᱵᱚᱱ ᱢᱟᱱᱮ ᱵᱟᱨᱟᱵᱟᱨᱤ ᱜᱟᱱ ᱦᱩᱭ ᱪᱩᱠᱟᱹᱣ ᱠᱟᱱᱟ ᱟᱨ ᱱᱤᱛ ᱦᱚᱸ ᱢᱟᱱᱮ ᱞᱟᱜᱟᱣ ᱠᱚᱨᱟ ᱜᱮ ᱢᱮᱱᱟᱜᱼᱟ ᱫᱤᱠ ᱠᱚ ᱜᱮ ᱚᱱᱟ ᱥᱮᱸᱫᱽᱨᱟ ᱵᱟᱲᱟ ᱦᱩᱭᱩᱜ ᱠᱟᱱᱟ ᱵᱟᱝ ᱧᱟᱢᱚᱜ ᱠᱟᱱᱟ ᱱᱤᱛᱳᱜ ᱟᱹᱰᱤᱜᱟᱱ ᱢᱟᱱᱮ ᱦᱟᱸᱰᱮ ᱱᱟᱰᱮ ᱠᱚ ᱥᱤ ᱚᱪᱚᱭᱮᱫ ᱠᱟᱱ ᱛᱮ ᱟᱫᱚ ᱤᱱᱟᱹᱜ ᱜᱟᱹᱰᱤ ᱵᱟᱹᱱᱩᱜ ᱟᱠᱟᱫᱛᱮ ᱟᱫᱚ ᱜᱟᱹᱰᱤ ᱯᱤᱪᱷᱟᱹ ᱨᱮᱜᱮ ᱢᱮᱱᱟᱜ ᱞᱮᱭᱟ
ᱟᱪᱪᱟ ᱟᱪᱷᱟ ᱟᱪᱷᱟ
ᱦᱳᱭ ᱢᱟᱱᱮ ᱟᱫᱚ ᱢᱟᱱᱮ ᱱᱤᱛ ᱫᱚ ᱪᱮᱫ ᱠᱚᱵᱮᱱ ᱢᱮ ᱠᱮᱫᱟ
ᱦᱳᱭ ᱛᱤᱱ ᱫᱷᱟᱣ ᱯᱮ ᱪᱟᱥ ᱜᱮᱭᱟ ᱦᱩᱲᱩ ᱠᱚᱫᱚ
ᱮᱜ ᱵᱟᱹᱞᱤᱧ ᱵᱟᱹᱧ ᱟᱸᱡᱚᱢ ᱛᱤᱭᱳᱜ ᱞᱮᱫᱟ
ᱞᱟᱹᱭ ᱫᱟᱞᱤᱧ ᱞᱟᱹᱭ ᱫᱟᱞᱤᱧ ᱛᱤᱱ ᱫᱷᱟᱣ ᱯᱮ ᱪᱟᱥ ᱜᱮᱭᱟ ᱦᱩᱲᱩ ᱟᱨᱠᱤ ᱵᱟᱨ ᱫᱷᱟᱣ ᱥᱮ ᱢᱤᱫ ᱫᱷᱟᱣ ᱜᱮ
ᱚ ᱦᱚᱸ ᱦᱚᱸ ᱵᱟᱝ ᱜᱚᱝᱠᱮ ᱢᱤᱫ ᱫᱷᱟᱣ ᱜᱮ ᱱᱚᱛᱮ ᱫᱚ ᱱᱚᱜᱚᱭ ᱤᱭᱟᱹ ᱫᱟᱜ ᱡᱟᱹᱲᱤ ᱵᱚᱨ ᱜᱤ ᱥᱤᱡᱮᱱ ᱵᱚᱨᱜᱤ
ᱟᱪᱪᱷᱟ ᱟᱪᱪᱷᱟ ᱫᱷᱚᱨᱚᱱ ᱠᱚᱨᱮ ᱵᱟᱯᱮ ᱪᱟᱥ ᱜᱮᱭᱟ
ᱫᱷᱚᱨᱚᱱ ᱠᱚᱨᱮ ᱫᱚ ᱚᱛᱮ ᱫᱚ ᱵᱟᱝ ᱥᱮᱨᱚᱠᱚᱢ ᱫᱟᱜ ᱨᱮᱱᱟᱜ ᱤᱭᱟᱹ ᱵᱟᱹᱱᱩᱜ ᱛᱮ ᱵᱟᱝ ᱪᱟᱥ ᱦᱩᱭᱩᱜᱼᱟ ᱱᱚᱛᱮ ᱫᱚ ᱚᱱᱛᱮ ᱫᱚ ᱪᱮᱫ ᱵᱟᱨ ᱥᱤᱡᱤᱱ ᱵᱟᱨ ᱥᱤᱡᱤᱱ ᱪᱮᱫ
ᱚᱱ ᱚᱱᱛᱮ ᱳᱭ ᱥᱚᱵᱽᱡᱤ ᱠᱚᱫᱚ ᱢᱟᱱᱮ ᱞᱟᱜᱟᱣ ᱵᱟᱲᱟ ᱦᱩᱭᱩᱜ ᱜᱮᱭᱟ ᱦᱟᱱᱛᱮ ᱱᱟᱛᱮ ᱞᱟᱜᱟᱣ ᱵᱟᱲᱟ ᱦᱩᱭ ᱟᱠᱟᱱ ᱜᱮᱭᱟ ᱜᱷᱟᱝᱨᱟ ᱠᱚ ᱵᱷᱮᱱᱰᱤ ᱠᱚ ᱜᱩᱴᱩ ᱨᱟᱦᱮᱲ ᱠᱚ ᱠᱚ ᱢᱮᱛᱟᱜᱼᱟ ᱚᱱᱟ ᱠᱚ ᱞᱟᱜᱟᱣ ᱵᱟᱲᱟ ᱦᱩᱭ ᱠᱟᱱᱟ
ᱟᱪᱪᱷᱟ ᱟᱪᱪᱷᱟ
ᱚᱱᱟ ᱠᱚ ᱜᱮ ᱞᱟᱜᱟᱣ ᱵᱟᱲᱟ ᱦᱩᱭ ᱠᱟᱱᱟ ᱟᱨ ᱚᱱᱛᱮ ᱫᱚ ᱪᱮᱫ ᱥᱮᱭ ᱥᱮ ᱦᱳᱲᱳ ᱠᱚ ᱫᱚ
ᱱᱚᱱ ᱛᱮ ᱦᱚᱸ ᱚᱱᱛᱮ ᱱᱚᱛᱮ ᱵᱟᱨᱫᱷᱟ ᱠᱚ ᱪᱟᱥ ᱟᱞᱮ ᱫᱚ ᱫᱷᱚᱨᱚᱱ ᱥᱮᱫ ᱢᱤᱫ ᱫᱷᱟᱣ ᱟᱨ ᱱᱤᱛᱳᱜ ᱢᱤᱫ ᱫᱷᱟᱣ
ᱦᱮᱸ ᱦᱩᱸ
ᱦᱳᱭ ᱦᱳᱭ ᱾
ᱚᱱᱛᱮ ᱫᱚ ᱛᱚᱵᱮ ᱫᱟᱜ ᱨᱮᱱᱟᱜ ᱢᱮᱱᱟᱜᱼᱟ ᱥᱩᱵᱤᱫᱟ ᱯᱟᱥᱮᱡ ᱚᱱᱠᱟᱱ ᱼᱼ
ᱦᱮᱸ ᱦᱮᱸ ᱪᱟᱥ ᱫᱚ ᱵᱟᱨ ᱫᱷᱟᱣ ᱜᱮ ᱦᱩᱭᱩᱜ ᱛᱟᱞᱮ ᱜᱮᱭᱟ ᱟᱞᱮ ᱥᱮᱫ ᱫᱚ ᱟᱞᱮ ᱫᱚ ᱾
ᱫᱟᱜ ᱟᱨ ᱚᱱᱮ ᱨᱮᱭᱟᱲ ᱨᱮ ᱥᱮ ᱥᱤᱛᱩᱝ ᱦᱚᱸ ᱾
ᱦᱳᱭ ᱦᱳᱭ ᱦᱳᱭ, ᱦᱳᱭ ᱦᱳᱭ ᱦᱳᱭ ᱾ ᱟᱨ ᱥᱚᱵᱽᱡᱤ ᱠᱚᱫᱚ ᱦᱚᱸᱜᱼᱚᱭ ᱪᱟᱥ ᱵᱟᱲᱟᱭ ᱦᱩᱭᱩᱜ ᱜᱮᱭᱟ ᱡᱚᱢ ᱞᱟᱹᱜᱤᱫ ᱫᱚ ᱾
ᱦᱩᱸ ᱾
ᱪᱟᱥ ᱵᱟᱲᱟ ᱫᱚ ᱦᱩᱭ ᱫᱚ ᱦᱩᱭ ᱵᱟᱲᱟᱜ ᱜᱮᱭᱟ ᱡᱚᱢ ᱵᱟᱲᱟ ᱞᱟᱹᱜᱤᱫ ᱚᱲᱟᱜ ᱠᱚᱨᱮ ᱾
ᱦᱳᱭ ᱱᱚᱛᱮ ᱦᱚᱸ ᱚᱱᱠᱟ ᱜᱮ ᱚᱲᱟᱜ ᱵᱟᱲᱟ ᱚᱲᱟᱜ ᱵᱟᱲᱟ ᱚᱲᱟᱜ ᱨᱮ ᱡᱚᱢ ᱵᱟᱲᱟ ᱞᱟᱹᱜᱤᱫ ᱜᱮ ᱪᱟᱥᱵᱟᱥ ᱠᱷᱩᱵ ᱞᱟᱹᱴᱩ ᱰᱷᱤᱨ ᱫᱚ ᱵᱟᱝ ᱦᱩᱭᱩᱜᱼᱟ ᱾ ᱞᱮᱠᱟ ᱫᱚ ᱢᱟᱱᱮ ᱚᱲᱟᱜ ᱨᱮ ᱱᱤᱡᱮ ᱛᱮᱱᱟᱜ ᱥᱚᱵᱽᱡᱤ ᱡᱮᱢᱚᱱ ᱦᱟᱛᱟᱣ ᱵᱟᱝ ᱦᱩᱭᱩᱜ ᱤᱱᱟᱹᱜ ᱫᱚ ᱦᱩᱭᱩᱜ ᱜᱮᱭᱟ ᱚᱲᱟᱜ ᱠᱚᱨᱮ ᱜᱮ ᱾ ᱱᱮᱛᱟᱨ ᱢᱟ ᱚᱱᱟ ᱥᱚᱵᱽᱡᱤ ᱠᱚᱦᱚᱸ ᱢᱟᱱᱮ ᱵᱟᱡᱟᱨ ᱛᱚ ᱵᱟᱝ ᱦᱩᱭᱩᱜᱼᱟ ᱥᱚᱵᱽᱡᱤ ᱦᱚᱸ ᱫᱚᱨᱚᱜ ᱠᱟᱱᱟ ᱛᱚ ᱟᱨ ᱚᱱᱮ ᱟᱨ ᱟᱢᱛᱮᱢ ᱤᱭᱟᱹᱭ ᱠᱷᱟᱱ ᱫᱚ ᱚᱱᱮ ᱤᱱᱟᱹᱜ ᱫᱚ ᱢᱟᱱᱮ ᱯᱚᱭᱥᱟ ᱵᱟᱝ ᱠᱷᱚᱨᱪᱟ ᱛᱟᱢᱟ ᱤᱱᱟᱹ ᱡᱮᱥᱮ ᱚᱱᱟ ᱠᱚᱫᱚ ᱡᱮᱥᱮ ᱟᱲᱟᱜ ᱠᱚᱫᱚ ᱟᱵᱚ ᱫᱚ ᱵᱟᱲᱜᱮ ᱠᱚ ᱨᱮ ᱵᱚᱱ ᱚᱱᱟ ᱜᱮᱵᱚᱱ ᱪᱟᱥᱵᱟᱥ ᱫᱟᱲᱮᱜ ᱜᱮᱭᱟ ᱾
ᱦᱚᱭ ᱾
ᱵᱷᱮᱜᱟᱨ ᱯᱚᱭᱥᱟᱹ ᱢᱟ ᱵᱟᱝ ᱦᱳᱭᱳᱜᱼᱟ ᱵᱟᱱᱟᱨ ᱥᱚᱵᱽᱡᱤ ᱫᱚ ᱚᱲᱟᱜ ᱨᱮ ᱵᱚᱱ ᱪᱟᱥ ᱞᱮᱠᱷᱟᱱ ᱚᱱᱟᱜᱮ ᱡᱚᱢ ᱵᱟᱲᱟ ᱫᱚ ᱦᱩᱭᱩᱜ ᱜᱮᱭᱟ ᱾
ᱦᱳᱭ ᱟᱨ ᱡᱚᱛᱚ ᱦᱚᱲᱟᱜ ᱢᱟᱱᱮ ᱤᱱᱟᱹᱜ ᱤᱱᱟᱹᱜ ᱠᱟᱹᱴᱤᱡ ᱢᱟᱨᱟᱝ ᱫᱚ ᱛᱟᱦᱮᱱ ᱛᱟᱵᱚᱱ ᱜᱮᱭᱟ ᱠᱤ ᱚᱱᱟ ᱟᱵᱚ ᱚᱲᱟᱜ ᱦᱚᱲ ᱫᱚ ᱢᱟᱱᱮ ᱡᱚᱢ ᱠᱩᱞᱟᱹᱜ ᱞᱮᱠᱟ ᱫᱚ ᱡᱟᱭᱜᱟ ᱠᱚᱫᱚ ᱛᱟᱦᱮᱱ ᱛᱟᱵᱚᱱ ᱜᱮᱭᱟ ᱤᱱᱟᱹ ᱫᱚ ᱾ ᱟᱨ ᱵᱟᱡᱟᱨ ᱠᱚᱨᱮ ᱫᱚ ᱵᱟᱝ ᱛᱟᱦᱮᱱ ᱛᱮ ᱚᱱᱟᱛᱮ ᱩᱱᱠᱩ ᱫᱚ ᱢᱚᱡᱽᱵᱩᱨ ᱨᱮ ᱦᱟᱛᱟᱣ ᱦᱩᱭᱩᱜ ᱛᱟᱠᱩ ᱜᱮᱭᱟ ᱾ ᱤᱭᱟᱹ ᱵᱟᱱᱩᱜᱼᱟᱱᱟ ᱾
ᱟᱪᱪᱷᱟ ᱟᱪᱪᱷᱟ ᱟᱪᱪᱷᱟ ᱾
ᱦᱩᱸ ᱦᱩᱸ ᱾
ᱪᱮᱫ ᱦᱩᱲᱩ ᱠᱚ ᱯᱮ ᱪᱟᱥ ᱜᱮᱭᱟ ᱟᱯᱮ ᱚᱱᱛᱮ ᱫᱚ?
ᱱᱚᱛᱮ ᱫᱚ ᱚᱱᱟ ᱥᱚᱨᱱᱟ ᱠᱚ ᱢᱮᱛᱟᱜᱼᱟ ᱚᱱᱮᱼᱼ
ᱟᱪᱪᱷᱟ ᱟᱪᱪᱷᱟ ᱾
ᱥᱚᱨᱱᱟ ᱦᱩᱲᱩ ᱵᱟᱹᱫᱽ ᱥᱚᱨᱱᱟ ᱚᱱᱟ ᱠᱚᱜᱮ ᱾
ᱦᱩᱸ ᱾
ᱟᱨ ᱚᱱᱛᱮ ᱵᱟᱨ ᱥᱤᱡᱤᱱ ᱫᱚ ᱢᱟᱱᱮ ᱪᱮᱫ ᱼᱼ ᱦᱩᱲᱩ ᱠᱚ ᱵᱷᱮᱜᱟᱨ ᱵᱷᱮᱜᱟᱨ ᱦᱩᱲᱩ ᱨᱚᱦᱚᱭ ᱦᱩᱭᱩᱜᱼᱟ ᱥᱮ ᱪᱮᱫ ᱪᱮᱫ ᱚᱱᱠᱟ ᱫᱚ?
ᱦᱮᱸ ᱥᱚᱨᱱᱚ ᱵᱳᱞᱮᱴ ᱚᱱᱟ ᱠᱚ ᱵᱮᱥᱤ ᱠᱚ ᱨᱚᱦᱚᱭ ᱜᱮᱭᱟ ᱛᱚ ᱾
ᱚ ᱦᱚ ᱾
ᱟᱞᱮ ᱥᱮᱫ ᱫᱚ ᱚᱱᱟ ᱜᱮ ᱵᱮᱥᱤ ᱠᱚ ᱨᱚᱦᱚᱭ ᱠᱮᱫᱟ ᱧᱮᱞ ᱵᱟᱲᱟᱭᱮᱫ ᱠᱚᱣᱟ ᱞᱤᱧ ᱾ ᱟᱫᱚ ᱡᱟᱦᱟᱸ ᱞᱮᱠᱟ ᱜᱷᱩᱴᱩ ᱨᱮ ᱚᱠᱟᱨᱮ ᱵᱟᱹᱭᱦᱟᱲ ᱪᱮᱠᱟ ᱦᱩᱲᱩ ᱦᱩᱭᱩᱜᱼᱼ ᱠᱟᱢ ᱛᱚᱵᱮ ᱪᱟᱥ ᱦᱩᱭᱩᱜᱼᱟᱼᱼ
ᱚ ᱦᱚ ᱾
ᱚᱠᱟ ᱦᱳᱲᱳ ᱦᱩᱭᱩᱜ ᱠᱷᱟᱱ ᱩᱱᱟᱹᱜ ᱴᱟᱜ ᱜᱮ ᱪᱟᱥ ᱦᱩᱭᱩᱜ ᱵᱮᱥᱤ ᱾
ᱚ ᱦᱚ ᱾ ᱦᱳᱭ ᱦᱳᱭ ᱚᱱᱠᱟ ᱜᱮ ᱟᱫᱚ ᱪᱮᱫ ᱞᱮᱠᱟ ᱢᱟᱱᱮ ᱫᱟᱜ ᱫᱚ ᱠᱷᱩᱵ ᱡᱳᱨᱮ ᱫᱟᱜ ᱵᱟᱲᱟ ᱟᱠᱟᱫ ᱠᱚ ᱚᱱᱛᱮ ᱢᱟᱱᱮᱼᱼ
ᱦᱮᱸ ᱱᱟᱦᱟᱜ ᱫᱚ ᱤᱭᱟᱹ ᱵᱟᱲᱟᱭᱮᱫ ᱜᱮᱼᱼ
ᱦᱳᱭ ᱫᱟᱜ ᱫᱚ ᱟᱞᱮ ᱦᱚᱸ ᱱᱚᱛᱮ ᱫᱟᱜ ᱞᱮᱫᱟ ᱦᱚᱞᱟ ᱢᱟᱱᱮ ᱯᱩᱨᱟᱹ ᱢᱟᱱᱮ ᱠᱷᱮᱛ ᱠᱚ ᱪᱟᱯᱩ ᱵᱟᱲᱟ ᱞᱮᱫᱟ ᱾ ᱦᱩᱸ ᱰᱳᱵᱟᱣ ᱪᱟᱵᱟ ᱞᱮᱱᱟ ᱼᱼ
ᱦᱮᱸ ᱱᱚᱛᱮ ᱢᱟ ᱰᱮᱞᱤ ᱜᱮ ᱫᱟᱜ ᱮᱫ ᱥᱮᱛᱟᱜ ᱢᱟ ᱾ ᱥᱮᱛᱟᱜ ᱦᱚᱸ ᱢᱤᱫ ᱫᱷᱟᱣ ᱫᱟᱜ ᱟᱜ ᱠᱟᱱ ᱜᱮᱭᱟ ᱟᱨ ᱱᱚᱱᱛᱮ ᱛᱟᱨᱟᱥᱤᱧ ᱢᱤᱫ ᱫᱷᱟᱣ ᱫᱟᱜ ᱫᱟᱭ ᱾ ᱵᱟᱨ ᱫᱷᱟᱣ ᱠᱟᱛᱮ ᱫᱟᱜ ᱮᱫᱟ ᱢᱟᱱᱮ ᱫᱟᱜ ᱫᱚ ᱵᱷᱟᱜᱤ ᱜᱮ ᱛᱚᱢᱵᱟ ᱠᱟᱱᱟ ᱠᱷᱮᱛ ᱠᱚᱨᱮ ᱫᱚ ᱾
ᱟᱨ ᱛᱚᱵᱮ ᱩᱱᱠᱩ ᱤᱭᱟᱹ ᱠᱚᱫᱚ ᱢᱟᱱᱮ ᱦᱟᱠᱩ ᱫᱚ ᱨᱟᱠᱟᱵ ᱵᱟᱲᱟ ᱠᱟᱱᱟ ᱥᱮ ᱵᱟᱝ?
ᱩᱱᱠᱩ ᱦᱟᱹᱠᱩ ᱠᱚᱫᱚ ᱠᱚ ᱨᱟᱠᱟᱵ ᱵᱟᱲᱟᱜ ᱠᱟᱱᱟ ᱛᱚᱵᱮ-ᱛᱚᱵᱮ ᱧᱟᱢ ᱵᱟᱲᱟᱜ ᱠᱟᱱᱟ ᱠᱚ?
ᱦᱮᱸ ᱨᱟᱠᱟᱵ ᱵᱟᱲᱟᱜ ᱚᱱᱠᱟ ᱫᱚ ᱵᱟᱠᱟᱨᱚᱜᱼᱟ ᱟᱲᱮ ᱠᱚ ᱨᱟᱠᱟᱵ ᱛᱚ ᱚᱱᱠᱟ ᱫᱚ ᱤᱭᱟᱹ ᱫᱚ ᱟᱹᱣᱨᱤᱭᱟᱜᱚ ᱫᱚᱢᱮ ᱫᱟᱜ ᱫᱚ ᱵᱟᱝ ᱞᱸᱤᱡᱤ ᱠᱟᱱᱟ ᱾
ᱦᱩᱸ ᱦᱩᱸ ᱾
ᱨᱟᱠᱟᱵ ᱫᱚᱠᱚ ᱨᱟᱵ ᱠᱟᱜ ᱠᱟᱱ ᱜᱮᱭᱟ ᱾ ᱵᱟᱝ ᱨᱟᱠᱟᱵ ᱫᱚ ᱵᱟᱝ ᱨᱟᱠᱟᱵ ᱠᱟᱱ ᱜᱮᱭᱟ ᱠᱚ ᱦᱟᱠᱩ ᱠᱚᱫᱚ ᱟᱨ ᱯᱩᱠᱷᱨᱤ ᱠᱚ ᱥᱩᱨ ᱨᱮ ᱢᱮᱱᱟᱜᱼᱟ ᱛᱚ ᱨᱟᱠᱟᱵ ᱜᱮᱭᱟ ᱠᱚ ᱾
ᱦᱚᱭ ᱯᱩᱠᱷᱨᱤ ᱠᱚ ᱥᱮ ᱤᱭᱟᱹ ᱠᱚᱫᱚ ᱵᱟᱹᱱᱩᱜᱼᱟ ᱜᱟᱰᱟ ᱠᱚᱫᱚ ᱜᱟᱰᱟ ᱥᱮ ᱪᱮᱫ ᱠᱚ ᱢᱮᱱᱟᱜᱼᱟ ᱚᱱᱟ ᱠᱚ
ᱜᱟᱰᱟ ᱠᱚᱫᱚ ᱵᱟᱹᱱᱩᱜᱼᱟ ᱟᱞᱮ ᱥᱮᱫ ᱫᱚ ᱠᱮᱱᱮᱞ ᱾
ᱟᱪᱪᱷᱟ ᱾ ᱱᱚᱛᱮ ᱫᱚ ᱚᱱᱟ ᱜᱟᱰᱟ ᱠᱚ ᱢᱮᱱᱟᱜ ᱛᱮ ᱛᱚ ᱚᱱᱟ ᱠᱚᱛᱮ ᱚᱱᱟ ᱠᱚᱨᱮ ᱠᱷᱚᱡ ᱜᱮ ᱤᱭᱟᱹ ᱵᱟᱲᱟ ᱦᱩᱭᱩᱜᱼᱟ ᱾ ᱦᱮᱞᱚ ᱾ ᱦᱮᱞᱚ ᱱᱮᱴᱚᱣᱟᱨᱠ ᱦᱟᱴᱟᱣ ᱮᱱ ᱛᱟᱵᱮᱱᱟ ᱥᱮ